ᱦᱮᱞᱳ
ᱦᱮᱸ ᱦᱮᱞᱳ ᱦᱮᱸ ᱡᱚᱦᱟᱨ ᱜᱮ,
ᱦᱮᱞᱳ
ᱦᱮᱸ ᱟᱸᱡᱚᱢᱚᱜ ᱠᱟᱱᱟ ᱡᱚᱦᱟᱨ ᱜᱮ᱾
ᱟᱹᱰᱤ ᱱᱟᱥᱮ ᱱᱟᱥᱮ ᱱᱟᱦᱟᱜ ᱟᱸᱡᱚᱢᱚᱜ ᱠᱟᱱᱟ᱾
ᱦᱮ ᱦᱮᱞᱳ, ᱦᱮᱸ ᱡᱚᱦᱟᱨ ᱜᱮ ᱟᱸᱡᱚᱢᱚᱜ ᱠᱟᱱᱟ᱾
ᱦᱮᱸ ᱦᱮᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱪᱮᱫ ᱠᱚ ᱯᱮ ᱪᱤᱠᱟᱭ ᱫᱟ?
ᱦᱮᱸ ᱱᱤᱛᱚᱜ ᱫᱚ ᱪᱮᱫ ᱦᱚᱸ ᱵᱟᱝ ᱪᱤᱠᱟᱹᱜ ᱠᱟᱱᱟ ᱱᱟᱦᱟᱜ? ᱟᱫᱚ ᱨᱚᱦᱚᱭ ᱠᱚᱞᱮ ᱮᱦᱚᱵ ᱵᱟᱲᱟᱟᱣ ᱟᱠᱟᱱᱟ᱾ ᱛᱚ ᱟᱫᱚ ᱚᱱᱟ ᱦᱚᱸ ᱛᱤᱦᱤᱧ ᱫᱚ ᱮᱸ ᱟᱸᱴ ᱢᱟᱪᱷᱟ ᱮ ᱥᱤᱛᱩᱝ ᱮᱫ ᱠᱟᱱᱛᱮ ᱡᱤᱨᱟᱹᱣ ᱦᱩᱭ ᱠᱟᱱᱟ᱾
ᱟᱪᱪᱷᱟ ᱟᱯᱮ ᱚᱱᱛᱮ ᱫᱚ ᱥᱤᱛᱩᱝ ᱠᱟᱫᱟᱭ ᱱᱤᱛᱚᱜ ᱫᱚ?
ᱦᱮᱸ ᱥᱤᱛᱩᱝ ᱠᱮᱫᱟᱭ ᱟᱞᱮ ᱥᱮᱫ ᱫᱚ᱾ ᱟᱯᱮ ᱥᱮᱫ ᱫᱚ ᱵᱟᱭ ᱥᱤᱛᱩᱝ ᱠᱟᱫ ᱛᱮ?
ᱵᱟᱝ ᱵᱟᱝ ᱟᱞᱮ ᱚᱱᱛᱮ ᱫᱚ ᱦᱟᱱᱮ ᱥᱮᱛᱟᱜ ᱠᱷᱚᱱᱟᱜ ᱫᱟᱜ ᱮ ᱡᱟᱹᱲᱤᱭᱮᱫᱼᱟ᱾ ᱵᱟᱝ ᱧᱮᱞᱚᱜ ᱠᱟᱱᱟ ᱛᱚ᱾ ᱦᱳᱭ ᱦᱳᱭ ᱟᱫᱚ ᱦᱩᱲᱩ ᱠᱚ ᱟᱨᱦᱚᱸ ᱛᱟᱦᱩᱸᱜᱮ ᱨᱚᱦᱚᱭᱮᱫ ᱜᱮ, ᱟᱞᱮ ᱫᱚ ᱦᱟᱜ ᱛᱮᱦᱤᱧ ᱠᱚᱛᱮ ᱨᱚᱦᱚᱭ ᱪᱟᱵᱟᱭ᱾ ᱟᱫᱚ ᱟᱯᱮ ᱫᱚ ᱛᱤᱥᱚᱜ ᱠᱷᱚᱱᱟᱜ ᱯᱮ ᱮᱦᱚᱵ ᱟᱠᱟᱫᱟ?
ᱟᱞᱮ ᱫᱚ ᱨᱚᱦᱚᱭ ᱫᱚ ᱵᱟᱝ ᱪᱟᱵᱟ ᱟᱠᱟᱱᱟ᱾ ᱜᱷᱩᱴᱩ ᱜᱷᱩᱴᱩ ᱡᱟᱭᱜᱟ ᱱᱚᱜ-ᱚᱭ ᱞᱮ ᱨᱚᱦᱚᱭ ᱵᱟᱲᱟ ᱠᱮᱫᱟ᱾ ᱛᱚ ᱟᱫᱚ ᱱᱤᱛᱚᱜ ᱫᱚᱞᱦᱟ ᱫᱚ ᱢᱮᱱᱟᱜ ᱜᱮᱭᱟ ᱱᱟᱦᱟᱜ᱾
ᱟᱪᱪᱷᱟ ᱟᱪᱪᱷᱟ ᱟᱪᱪᱷᱟ ᱟᱞᱮ ᱫᱚ ᱦᱟᱜ ᱨᱚᱦᱚᱭ ᱫᱚᱞᱮ ᱛᱮᱦᱤᱧ ᱠᱷᱟᱱ ᱜᱮ ᱢᱩᱪᱟᱹᱫ ᱫᱚᱜ ᱛᱟᱞᱮᱭᱟ ᱟᱞᱮᱭᱟᱜ ᱫᱚ᱾ ᱟᱞᱮ ᱫᱚ ᱦᱟᱸᱜ ᱥᱮᱨᱢᱟ ᱡᱟᱹᱲᱤ ᱫᱚ ᱵᱟᱝᱞᱮ ᱠᱚᱭᱚᱜ ᱠᱟᱜᱼᱟ ᱛᱚ᱾ ᱟᱫᱚ ᱱᱚᱜ-ᱚᱭ ᱡᱮ ᱧᱮᱞᱚᱜ ᱠᱟᱱᱟ ᱱᱟᱦᱟᱜ ᱫᱤᱱᱨᱮ ᱥᱮᱨᱢᱟ ᱡᱟᱹᱨᱤ ᱵᱟᱭ ᱡᱚᱨᱚᱭᱮᱜᱼᱟ ᱵᱟᱝ᱾ ᱦᱳᱭ ᱱᱚᱛᱮ ᱟᱞᱮ ᱫᱚ ᱦᱟᱸᱜ ᱠᱷᱟᱱ ᱤᱡᱮ ᱛᱮᱜᱮᱞᱮ ᱨᱚᱦᱚᱭ ᱠᱮᱫᱟ ᱟᱨ ᱟᱞᱮᱭᱟᱜ ᱜᱮ ᱢᱤᱱᱤ ᱢᱮᱱᱟᱜᱼᱟ ᱛᱚ᱾ ᱛᱤ ᱛᱮᱜᱮ ᱞᱮ ᱨᱚᱦᱚᱭ ᱠᱮᱜ-ᱟ᱾
ᱦᱩᱸ
ᱚ ᱟᱨ ᱛᱟᱦᱚᱞᱮ ᱟ ᱦᱳᱲᱳ ᱫᱚ ᱮᱠᱷᱱᱚ ᱨᱚᱦᱚᱭ ᱪᱟᱞᱟᱜ ᱠᱟᱱ ᱛᱟᱯᱮ ᱜᱮᱭᱟ ᱵᱟᱝ?
ᱦᱮᱸ ᱨᱚᱦᱚᱭ ᱪᱟᱞᱟᱜ ᱠᱟᱱ ᱜᱮᱭᱟ᱾ ᱟ ᱛᱤᱦᱤᱧ ᱢᱟ ᱩᱰᱩᱠᱚᱜ ᱠᱟᱱ ᱛᱮᱦᱚᱸ ᱟᱹᱰᱤ ᱛᱮᱫ ᱦᱮᱸᱫᱮ ᱜᱚᱫᱚᱜ ᱞᱮᱠᱟ ᱵᱩᱡᱷᱟᱹᱜ ᱠᱟᱱᱟ᱾ ᱟᱫᱚ ᱚᱱᱟ ᱦᱳᱭ ᱛᱟᱢᱟ, ᱛᱤᱦᱤᱧ ᱫᱚ ᱟᱪᱪᱷᱟᱧ ᱡᱤᱨᱟ. ᱜ ᱡᱮᱨᱮᱲᱟ ᱱᱤᱭᱟᱹ ᱥᱚᱢᱚᱭ ᱨᱮᱫᱚ᱾
ᱚ ᱟᱫᱚ ᱜᱚᱨᱚᱢ ᱠᱟᱱᱟ ᱛᱚ ᱵᱟᱝ᱾ ᱟᱫᱚ ᱛᱚ ᱦᱟᱸᱜ ᱟᱹᱰᱤ ᱮᱢᱪᱷᱮ ᱫᱟᱜ ᱮ ᱫᱟᱜ ᱵᱟᱭ ᱡᱟᱹᱲᱤᱭᱮᱜ-ᱟ ᱟᱨ ᱮᱸᱰᱮᱠᱷᱟᱱ ᱫᱟᱜ ᱵᱟᱭ ᱡᱟᱹᱲᱤ ᱟᱨ ᱪᱤᱠᱟᱹᱞᱮ ᱯᱮ ᱨᱚᱦᱚᱭᱮᱫᱼᱟ
ᱫᱟᱜ ᱮ ᱡᱟᱹᱲᱤ ᱥᱚᱢᱚᱭ ᱢᱟᱞᱮ ᱨᱚᱦᱚᱭ ᱵᱟᱲᱟ ᱠᱮᱫᱟ ᱟᱫᱚ ᱱᱤᱛᱚᱜ ᱫᱚ ᱱᱤᱛ ᱫᱚ ᱟᱸᱡᱮᱫ ᱵᱟᱲᱟ ᱟᱠᱟᱱᱛᱮ ᱡᱤᱨᱟᱹᱣ ᱠᱟᱱᱟᱞᱮ ᱟᱨᱦᱚᱸᱭ ᱫᱟᱜ ᱞᱮᱠᱷᱟᱱ ᱦᱟᱸᱜ ᱟᱨᱦᱚᱸ ᱞᱮ ᱨᱚᱦᱚᱭᱟ ᱟᱨ ᱱᱟᱦᱟᱸᱜ ᱫᱚ ᱞᱟᱦᱟ ᱫᱚ ᱛᱟᱭᱱᱚᱢ ᱧᱚᱜ ᱞᱮ ᱨᱚᱦᱚᱭᱟ ᱫᱟᱜ ᱮ ᱡᱟᱹᱲᱤ ᱞᱮᱠᱷᱟᱡ ᱱᱮ ᱯᱮᱨᱮᱡᱚᱜᱼᱟ ᱛᱚ ᱡᱟᱹᱥᱛᱤ ᱦᱩᱲᱩ ᱠᱚ ᱞᱟᱸᱜᱟᱣ ᱦᱩᱭ ᱫᱟᱲᱮᱭᱟᱜᱼᱟ
ᱚ ᱟᱪᱪᱷᱟ ᱟᱪᱪᱷᱟ
ᱚᱱᱟ ᱛᱮ ᱦᱮᱸ
ᱛᱟᱦᱞᱮ ᱜᱮᱯᱮ ᱟᱨᱚᱢᱵᱚ ᱟᱠᱟᱫᱟ ᱵᱟᱝ
ᱦᱩᱸ
ᱫᱚ ᱠᱷᱮᱛ ᱠᱚᱨᱮ ᱜᱮ ᱢᱮᱱᱟᱜ ᱯᱮᱭᱟ
ᱪᱮᱫ ᱞᱮᱠᱟ ᱪᱚᱝ ᱢᱮᱱᱮᱜ
ᱢᱮᱱ ᱫᱤᱧ ᱟᱯᱮ ᱫᱚ ᱠᱷᱮᱛ ᱠᱚᱨᱮᱜᱮ ᱢᱮᱱᱟᱜ ᱯᱮᱭᱟ ᱠᱷᱮᱛᱨᱮ ᱵᱟᱹᱫᱽ ᱨᱮ
ᱦᱮᱸ ᱠᱷᱮᱛ ᱠᱚᱨᱮ ᱜᱮ ᱫᱚᱞᱦᱟ ᱡᱩᱢᱤ ᱫᱚ ᱱᱟᱦᱟᱸᱜ ᱚᱱᱟ ᱯᱩᱨᱟᱹᱣ ᱠᱟᱛᱮᱜ ᱚᱸᱰᱮ ᱫᱚ ᱫᱟᱜ ᱠᱚ ᱥᱩᱨ ᱧᱚᱸᱜᱚᱜᱼᱟ ᱱᱟᱦᱟᱸᱜ ᱟᱫᱚ ᱱᱚᱛᱮ ᱫᱚ
ᱚ ᱟᱨ ᱪᱮᱫᱽ ᱠᱚᱫᱚ ᱯᱮ ᱪᱟᱥ ᱫᱟ ᱟᱯᱮ ᱚᱱᱛᱮ ᱫᱚ ᱚ ᱠᱟᱰᱟ ᱱᱟᱦᱮᱞ ᱠᱚᱛᱮ ᱥᱮ ᱴᱨᱟᱠᱴᱚᱨ ᱛᱮ
ᱱᱚᱛᱮ ᱫᱚ ᱱᱟᱦᱟᱸᱜ ᱡᱷᱚᱛᱚ ᱜᱮ ᱠᱟᱰᱟ ᱱᱟᱦᱮᱞ ᱦᱚᱸ ᱢᱮᱱᱟᱜ ᱜᱮᱭᱟ ᱟᱨ ᱟᱞᱮ ᱥᱮᱫ ᱢᱟ ᱰᱟᱝᱨᱟ ᱞᱮ ᱢᱮᱛᱟᱣᱟ ᱠᱚᱣᱟ ᱰᱟᱝᱨᱟ ᱱᱟᱦᱮᱞ ᱦᱚᱸ ᱢᱮᱱᱟᱜ ᱜᱮᱭᱟ ᱟᱨ ᱴᱮᱠᱴᱟᱨ ᱦᱚᱸ ᱢᱮᱱᱟᱜ ᱜᱮᱭᱟ ᱛᱮᱜᱮ ᱟᱫᱚ ᱴᱮᱠᱴᱟᱨ ᱛᱮ ᱡᱩᱫᱤ ᱩᱥᱟᱹᱨᱟ ᱚᱠᱚᱭ ᱠᱚ ᱢᱮᱱᱟ ᱟᱨ ᱱᱮᱛᱟᱨ ᱢᱟ ᱡᱷᱚᱛᱚ ᱜᱮ ᱤᱱᱟᱹᱜᱮ ᱪᱟᱞᱟᱜ ᱠᱟᱱ ᱛᱮ ᱢᱟᱱᱮ ᱥᱤᱭᱚᱜ ᱦᱚᱲ ᱦᱚᱸ ᱟᱞᱜᱟ ᱧᱚᱜ ᱠᱚ ᱵᱩᱡᱷᱟᱹᱣ ᱫᱟ ᱟᱨ ᱴᱮᱠᱴᱟᱨ ᱠᱷᱟᱱ ᱫᱚ ᱯᱩᱭᱥᱟ ᱮᱢ ᱞᱮᱠᱷᱟᱡ ᱜᱮᱥᱮ ᱩᱥᱟᱹᱨᱟ ᱦᱩᱭ ᱜᱚᱫᱚᱜᱼᱟ ᱯᱩᱨᱟᱹᱣ ᱜᱚᱫᱚᱜᱼᱟ ᱥᱤᱭᱟᱹᱜ ᱦᱚᱸ
ᱟᱫᱚ ᱢᱮᱰᱟᱢ ᱱᱟᱦᱟᱸᱜ ᱨᱮᱫᱚ ᱪᱤᱠᱟᱹᱜ ᱠᱟᱱᱟ ᱞᱟᱦᱟ ᱛᱮᱫᱚ ᱚᱱᱟ ᱦᱚᱲ ᱠᱚᱠᱚ ᱚᱱᱟ ᱰᱟᱝᱨᱟ ᱛᱟᱭᱱᱚᱢ ᱨᱮᱠᱚ ᱛᱟᱲᱟᱢ ᱫᱟᱲᱮᱭᱟᱜ ᱠᱟᱱ ᱛᱟᱦᱮᱸᱜ ᱦᱮᱸ ᱵᱟᱝ ᱟᱨ ᱱᱟᱦᱟᱸᱜ ᱫᱤᱱ ᱨᱮᱫᱚ ᱱᱤᱛᱚᱜ ᱛᱟᱲᱟᱢ ᱦᱚᱸ ᱪᱮᱫᱽᱠᱟ ᱫᱚ ᱞᱟᱸᱜᱟ ᱜᱮ ᱟᱹᱭᱠᱟᱹᱜᱼᱟ ᱦᱮᱸ ᱵᱟᱝ ᱡᱟᱦᱟᱸ ᱩᱥᱟᱹᱨᱟ ᱵᱟᱝ ᱦᱩᱭᱩᱜᱼᱟ ᱟᱫᱚ ᱴᱨᱟᱠᱴᱚᱨ ᱛᱮ ᱠᱷᱟᱱ ᱩᱥᱟᱹᱨᱟ ᱧᱚᱜ ᱠᱟᱹᱢᱤ ᱦᱚᱸ ᱦᱩᱭᱩᱜᱼᱟ ᱵᱟᱝ ᱥᱮ ᱯᱚᱱᱨᱚ ᱫᱤᱱ ᱠᱟᱹᱢᱤ ᱦᱩᱭᱩᱜ ᱠᱟᱱ ᱛᱟᱦᱮᱸ ᱚᱱᱟ ᱫᱚ ᱫᱤᱱ ᱛᱮᱜᱮ ᱠᱟᱹᱢᱤ ᱫᱚ ᱯᱩᱨᱟᱹᱜᱼᱟ ᱵᱟᱝ
ᱟᱫᱚ ᱜᱚᱝᱠᱮ ᱚᱱᱟ ᱜᱮᱛᱚ ᱟᱨ ᱱᱤᱛᱚᱜ ᱢᱟ ᱞᱟᱹᱭ ᱠᱮᱫᱟ ᱵᱮᱱ ᱥᱮ ᱴᱮᱠᱴᱟᱨ ᱛᱮ ᱥᱤ ᱛᱮᱫᱚ ᱮᱱᱛᱮ ᱟᱞᱜᱟ ᱜᱮᱭᱟ ᱟᱹᱞᱤᱧ ᱦᱚᱞᱤᱧ ᱢᱮᱱ ᱮᱫᱟ ᱥᱮ ᱟᱵᱮᱱ ᱦᱚᱸᱵᱮᱱ ᱢᱮᱱ ᱮᱫᱟ ᱞᱟᱸᱜᱟ ᱜᱮ ᱵᱩᱡᱷᱟᱹᱜᱼᱟ ᱛᱚᱵᱮ ᱤᱥᱤ ᱟᱨᱟᱲ ᱫᱚ ᱟᱫᱚᱜ ᱠᱟᱱ ᱛᱟᱵᱚᱱ ᱫᱚ ᱵᱟᱹᱭ ᱵᱟᱹᱭᱛᱮ
ᱦᱮᱸ ᱥᱮ ᱟᱹᱰᱤ ᱱᱟᱯᱟᱭ ᱜᱮᱢ ᱞᱟᱹᱭ ᱠᱟᱜᱼᱟ ᱟᱫᱚ ᱡᱟᱦᱟᱸ ᱠᱚᱨᱮ ᱪᱷᱤᱛ ᱵᱟᱹᱫᱽ ᱠᱷᱮᱛ ᱠᱚ ᱦᱮᱸᱥᱮ ᱪᱟᱞᱟᱜᱼᱟ ᱟᱫᱚ ᱮᱱᱠᱷᱟᱱ ᱡᱟᱦᱟᱸ ᱯᱟᱹᱦᱤᱞ ᱨᱮᱱᱟᱜ ᱫᱟᱜ ᱠᱚ ᱥᱮ ᱚᱱᱟ ᱠᱚ ᱛᱟᱦᱮᱱ ᱜᱮ ᱠᱟᱛᱮᱫ ᱪᱟᱞᱟᱣ ᱦᱩᱭ ᱞᱮᱱᱟ ᱛᱚ ᱱᱚᱣᱟ ᱢᱤᱫ ᱥᱟᱶᱛᱮ ᱟᱲᱜᱚᱢ ᱚᱪᱚᱜ ᱥᱟᱣᱛᱮ ᱚᱱᱟ ᱫᱷᱟᱨᱮ ᱟᱨ ᱫᱤᱱ ᱛᱮᱜᱮ ᱡᱷᱚᱛᱚ ᱠᱤᱪᱷᱩ ᱪᱮᱛᱟᱱ ᱠᱟᱱᱟ ᱟᱨ ᱱᱚᱜ ᱚᱭ ᱱᱟ ᱪᱤᱠᱟᱹ ᱛᱮ ᱜᱟᱱᱚᱜᱼᱟ ᱵᱟᱝ
ᱦᱩᱸ ᱦᱩᱸ ᱦᱩᱸ ᱟᱫᱚ ᱚᱱᱟ ᱜᱮᱞᱤᱧ ᱢᱮᱱᱮᱫ ᱛᱟᱦᱮᱱᱟ ᱞᱟᱹᱭ ᱟᱠᱚ ᱵᱚᱞᱮ ᱚᱱᱟ ᱟᱨᱟᱲ ᱨᱮᱦᱚᱸ ᱵᱚᱞᱮ ᱢᱟᱱᱮ ᱛᱟᱦᱮᱱᱟ ᱟᱵᱚ ᱦᱚᱲ ᱦᱚᱯᱚᱱᱟᱜ ᱫᱚ ᱚᱱᱟᱨᱮ ᱜᱟᱨ ᱥᱮᱠᱚ ᱪᱮᱫ ᱞᱮᱠᱟᱭᱮᱫ ᱠᱟᱱ ᱛᱟᱦᱮᱱᱟ ᱟᱫᱚ ᱚᱱᱟ ᱦᱚᱸ ᱫᱤᱭᱮ ᱴᱮᱠᱴᱟᱨ ᱛᱮ ᱥᱤᱭᱮᱫ ᱠᱷᱟᱡ ᱢᱟ ᱵᱟᱵᱩᱱ ᱵᱮᱱᱟᱣ ᱛᱮ ᱚᱱᱟᱠᱚ ᱱᱤᱛᱤ ᱱᱤᱭᱚᱢ ᱢᱟ ᱵᱟᱹᱭ ᱵᱟᱹᱭ ᱛᱮ ᱟᱫᱚᱜ ᱥᱟ. ᱜᱩᱱᱟ ᱥᱮ ᱪᱮᱫ ᱞᱮᱠᱟ ᱵᱤᱱ ᱢᱮᱱ ᱚᱪᱚᱭᱮᱫᱟ᱾
ᱮᱠᱟᱞ ᱮᱠᱟᱞ ᱮᱠᱟᱞ ᱟᱹᱰᱤ ᱱᱟᱯᱟᱭ ᱠᱟᱛᱷᱟ ᱵᱷᱟᱹᱜᱤᱧ ᱵᱩᱡᱷᱟᱹᱣ ᱠᱚ ᱵᱟᱝᱠᱚ ᱠᱟᱹᱢᱤ ᱠᱟᱹᱥᱱᱤᱭᱮᱫ ᱠᱟᱱ ᱛᱮ ᱚᱱᱟ ᱠᱚᱫᱚ ᱵᱟᱝᱠᱚ ᱠᱟᱹᱢᱤᱭᱮᱫᱼᱟ ᱵᱟᱝ ᱥᱮ
ᱦᱮᱸ ᱛᱷᱚᱲᱟ ᱦᱟᱸᱜ ᱵᱟᱝ ᱟᱸᱡᱚᱢ ᱧᱚᱜᱚᱜ ᱠᱟᱱ ᱛᱟᱦᱮᱸᱼᱟ
ᱟᱸᱡᱚᱢᱚᱜ ᱠᱟᱱᱟ ᱱᱤᱛᱚᱜ᱾
ᱦᱮᱸ ᱟᱹᱰᱤ ᱱᱟᱥᱮ ᱱᱟᱥᱮ ᱟᱸᱡᱚᱢᱚᱜ ᱠᱟᱱᱟ᱾
ᱦᱮᱸ ᱦᱮᱞᱳ ᱦᱮᱞᱳ ᱟᱸᱡᱚᱢᱚᱜ ᱠᱟᱱᱟ
ᱦᱮᱸ ᱦᱮᱸ
ᱦᱮᱸ ᱤᱧᱤᱧ ᱞᱟᱹᱭᱮᱜᱼᱟ ᱡᱮ ᱟᱵᱚ ᱫᱚ ᱦᱩᱭᱩᱜ ᱠᱟᱱᱟ ᱱᱟᱦᱟᱜ ᱡᱩᱫᱤ ᱵᱚᱱ ᱧᱮᱞᱟ ᱦᱮᱸᱥᱮ᱾ ᱞᱟᱦᱟ ᱛᱮᱫᱚ ᱦᱩᱭᱩᱜ ᱠᱟᱱᱟ ᱡᱟᱦᱟᱸᱭ ᱠᱚ ᱱᱚᱣᱟ ᱠᱚ ᱠᱟᱹᱢᱤ ᱠᱚ ᱠᱚᱨᱟᱣᱮᱫ ᱛᱟᱵᱚᱱᱟ ᱦᱮᱸᱥᱮ ᱤᱥᱤ ᱚᱱᱟ ᱚᱱᱟ ᱠᱚᱫᱚ ᱪᱤᱠᱟᱭᱟᱠᱚ ᱛᱚᱞᱟ ᱛᱚ ᱚᱱᱟ ᱠᱚᱨᱮ ᱫᱚ ᱟᱨ ᱜᱟᱹᱲᱤ ᱠᱚᱫᱚ ᱵᱟᱝ ᱯᱚᱞᱚᱱᱟᱱᱼᱟ ᱢᱮᱱᱛᱮ ᱫᱚ ᱥᱮᱭ ᱚᱱᱟ ᱟᱵᱚᱣᱟᱜ ᱡᱟᱦᱟᱸ ᱢᱟᱨᱮ ᱵᱤᱨ ᱨᱮᱱᱟᱜ ᱥᱮ ᱵᱟᱝ ᱛᱮ ᱟᱵᱚᱣᱟᱜ ᱟᱹᱨᱤᱪᱟᱹᱞᱤ ᱢᱮᱱᱟᱜ
ᱦᱮᱸ
ᱦᱩᱸ ᱨᱚᱲ ᱱᱟᱦᱟᱜ ᱟᱹᱰᱤ ᱢᱚᱡᱽ ᱛᱮ ᱵᱟᱹᱞᱤᱧ ᱟᱸᱡᱚᱢ ᱴᱷᱤᱠ ᱮᱫᱟ
ᱦᱮᱞᱳ ᱦᱮᱞᱳ ᱦᱮᱞᱳ ᱟᱸᱡᱚᱢᱚᱜ ᱠᱟᱱᱟ ᱦᱮᱞᱳ ᱟᱸᱡᱚᱢᱚᱜ ᱠᱟᱱᱟ ᱥᱮ
ᱦᱮᱸ
ᱦᱮᱞᱚ ᱟᱸᱡᱚᱢᱚᱜ ᱠᱟᱱᱟ᱾ ᱦᱮᱸ ᱦᱮᱞᱳ